ᱦᱮᱞᱳ᱾ ᱦᱮᱞᱳ᱾
ᱦᱮᱞᱳ ᱜᱚᱝᱠᱮ᱾
ᱟ ᱱᱤᱛᱚᱜ ᱟᱸᱡᱚᱢᱚᱜ ᱠᱟᱱᱟ ᱥᱮ? ᱟᱵᱮᱱ ᱵᱮᱱ ᱟᱹᱡᱚᱢ
ᱦᱮᱸ᱾
ᱟᱵᱮᱱᱟᱜ ᱠᱟᱹᱴᱤᱡ ᱱᱟᱥᱮᱜᱟ ᱰᱤ ᱟᱵᱮᱱᱟᱜ ᱠᱟᱹᱴᱤᱡ ᱱᱟᱥᱮᱜᱮ ᱰᱤᱥᱴᱟᱵᱽ ᱧᱚᱜᱚᱜ ᱠᱟᱱᱟ ᱥᱮ᱾
ᱟᱸ ᱱᱟᱥᱮᱱᱟᱜ ᱰᱤᱥᱴᱟᱵᱽ ᱠᱟᱱᱟ᱾
ᱦᱮᱸ ᱟᱵᱤᱱᱟᱜ ᱛᱷᱚᱲᱟᱜᱟ ᱰᱤᱥᱴᱟᱵᱚᱜ
ᱚᱲᱟᱜ ᱨᱮᱜᱮ ᱢᱮᱱᱟᱜ ᱠᱟᱜ ᱵᱮᱱ ᱛᱮ᱾ ᱦᱟᱸ ᱱᱤᱛᱚᱜ ᱢᱟᱞᱤᱧ ᱟᱸᱡᱚᱢ ᱧᱟᱢᱮᱜᱼᱟ ᱾
ᱦᱮᱸ ᱞᱟᱹᱭ ᱵᱮᱱ, ᱟᱸᱡᱚᱢ ᱧᱟᱢ ᱫᱟ ᱵᱮᱱ?
ᱡᱟᱴᱟᱯ ᱦᱮᱸ ᱟᱸᱡᱚᱢ ᱧᱟᱢ ᱫᱟᱞᱤᱧ᱾ ᱱᱟᱯᱟᱭ ᱵᱟᱲᱟ ᱜᱮ ᱦᱮᱱᱟᱜ ᱠᱟᱜ ᱵᱮᱱᱟ ᱥᱮ?
ᱦᱩᱸ᱾ ᱦᱮᱸ ᱦᱮᱸ ᱦᱮᱸ ᱱᱟᱯᱟᱭ ᱵᱟᱲᱟᱭ ᱜᱮ ᱟᱵᱮᱱ ᱜᱮ ᱪᱮᱞᱠᱟ?
ᱵᱮᱥ ᱵᱟᱲᱟ ᱜᱮ ᱢᱮᱱᱟᱜ ᱞᱤᱧᱟᱹ᱾
ᱚ ᱱᱤᱭᱟᱹ ᱚᱲᱟᱜ ᱠᱚᱨᱮ ᱢᱮᱱᱟᱜ ᱵᱮᱱᱟ ᱥᱮ ᱵᱟᱡᱟᱨ ᱫᱤᱥᱚᱢ ᱨᱮ ᱢᱮᱱᱟᱜ ᱵᱮᱱᱟ?
ᱟᱹᱞᱤᱧ ᱫᱚ ᱚᱲᱟᱜ ᱠᱚᱨᱮᱜ ᱜᱮ ᱱᱤᱛᱚᱜ ᱫᱚ ᱵᱚᱨᱛᱚᱢᱟᱱ ᱫᱚ ᱢᱮᱱᱟᱜ ᱟᱠᱟᱫ ᱞᱤᱧᱟ ᱱᱚᱜᱼᱚᱭ᱾ ᱦᱚᱞᱟ ᱛᱮᱦᱤᱸᱧ ᱟᱨ ᱠᱮ ᱢᱤᱫ ᱫᱤᱱ ᱦᱩᱭᱱᱟ ᱵᱟᱡᱟᱨ ᱠᱟᱹᱢᱤ ᱵᱟᱡᱟᱨ ᱫᱤᱥᱚᱢ
ᱚ ᱟᱪᱪᱷᱟ ᱟᱪᱪᱷᱟ ᱟᱸ ᱛᱟᱦᱚᱞᱮ ᱚᱲᱟᱜ ᱠᱚᱨᱮ ᱫᱚ ᱪᱮᱞᱠᱟ ᱪᱟᱥᱼᱵᱟᱥ ᱦᱩᱭᱩᱜ ᱜᱮᱭᱟ ᱥᱮ ᱵᱟᱯᱮ ᱪᱟᱥᱼᱵᱟᱥ ᱜᱮᱭᱟ?
ᱟᱸᱡᱚᱢᱮᱜᱼᱟ ᱵᱮᱱ ᱥᱮ᱾
ᱦᱮᱸ ᱦᱮᱸ ᱦᱮᱸ᱾
ᱪᱟᱥ ᱵᱮᱜᱚᱨ ᱫᱚ ᱟᱞᱮ ᱫᱚ ᱚᱠᱟ ᱛᱮᱦᱮᱸ ᱵᱟᱲᱟᱜ ᱢᱟᱱᱮ ᱢᱤᱫᱴᱟᱝ ᱨᱮ ᱱᱩᱠᱥᱟᱱ ᱞᱮᱱ ᱠᱷᱟᱱ ᱢᱤᱫᱴᱟᱝ ᱫᱚᱨᱮ ᱡᱟᱭᱜᱟ
ᱥᱮᱨᱢᱟ ᱨᱮ ᱛᱟᱦᱚᱞᱮ ᱟᱯᱮ ᱫᱚ ᱵᱟᱨ ᱫᱷᱟᱣ ᱯᱮ ᱪᱟᱥ ᱜᱮᱭᱟ? ᱦᱮᱸ ᱟᱹᱞᱤᱧ ᱦᱚᱸ ᱛᱷᱚᱲᱟ ᱰᱤᱥ ᱴᱟᱯ ᱧᱚᱜ ᱜᱮᱞᱤᱧ ᱟᱹᱭᱠᱟᱹᱣ ᱫᱟ ᱨᱚᱲ ᱵᱟᱲᱟ, ᱠᱟ ᱞᱮᱠᱟ ᱡᱮ ᱵᱟᱝ ᱟᱸᱡᱚᱢ ᱧᱟᱢᱚᱜ ᱠᱟᱱᱟ ᱚᱠᱟ ᱚᱠᱟ ᱚᱠᱛᱚ᱾
ᱯᱮᱱᱤᱠ ᱟᱹᱞᱤᱧ ᱠᱟᱨᱮ ᱦᱮᱱᱟᱜ
ᱟᱹᱞᱤᱧ ᱢᱟ ᱦᱟᱸᱜ ᱱᱚᱜᱼᱚᱭ ᱟᱹᱞᱤᱧ ᱢᱟ ᱦᱟᱸᱜ ᱱᱚᱜᱼᱚᱭ ᱵᱟᱨᱦᱮ ᱥᱮᱜ ᱨᱮᱜᱮ ᱢᱮᱱᱟᱜ ᱞᱤᱧ ᱚᱱᱟ ᱢᱟ᱾
ᱚ ᱠᱟᱹᱢᱤᱭᱮᱜᱼᱟ ᱵᱮᱱ ᱥᱮ ᱪᱮᱜ?
ᱵᱟᱝ ᱵᱟᱝ ᱮᱠᱷᱚᱱ ᱫᱚ ᱚᱞᱚᱜ ᱜᱮ ᱵᱟᱝ ᱯᱩᱨᱟᱹᱣ ᱠᱟᱱᱟ ᱯᱩᱨᱟᱹᱣ ᱫᱚ ᱮᱠᱷᱚᱱ ᱫᱚ᱾
ᱚ᱾
ᱟᱫᱚ ᱦᱟᱸᱜ ᱚᱲᱟᱜ ᱫᱚ ᱥᱟ ᱚᱲᱟᱜ ᱫᱚ ᱥᱮᱨᱚᱠᱚᱢ ᱫᱚ ᱪᱟᱞᱟᱣ ᱫᱚ ᱵᱟᱝ ᱦᱩᱭ ᱵᱟᱲᱟᱜ ᱜᱮᱭᱟ ᱢᱟᱡᱷᱮ ᱢᱟᱡᱷᱮ ᱥᱳᱢᱚᱭ ᱧᱟᱢ ᱞᱮᱠᱷᱟᱱ ᱪᱟᱞᱟᱣ ᱦᱩᱭᱩᱜ ᱜᱮᱭᱟ᱾
ᱚ ᱟᱫᱚ ᱚᱱᱟ ᱞᱟᱹᱜᱤᱫ ᱣᱤᱜᱤ ᱵᱟᱦᱮᱨᱮ ᱥᱮᱫ ᱵᱮᱱ ᱥᱮᱱ ᱠᱟᱱᱟ ᱥᱮ᱾
ᱦᱮᱸ ᱦᱮᱸ᱾
ᱛᱟᱨᱮ ᱚᱞ ᱠᱚᱫᱚ ᱵᱟᱛᱨᱟ ᱜᱮᱵᱮᱱ ᱠᱟᱹᱢᱤᱭᱮᱜᱼᱟ ᱥᱮ?
ᱦᱮᱸ ᱚᱞ ᱠᱚᱫᱚ ᱮᱠᱷᱚᱱ ᱫᱚ ᱡᱟᱜᱮ ᱵᱟᱛᱨᱟ ᱜᱮ ᱠᱟᱹᱢᱤ ᱫᱚ ᱦᱩᱭᱩᱜ ᱠᱟᱱᱟ᱾
ᱟᱵᱮᱱ ᱫᱚ ᱨᱩᱢ ᱨᱮ ᱢᱮᱱᱟᱜ ᱠᱟᱜᱵᱮᱱᱟ ᱥᱮ ᱪᱮᱫ?
ᱦᱮᱞᱳ
ᱵᱟᱨᱦᱮ ᱥᱮᱜ ᱨᱮᱜᱮᱞᱤᱧ ᱡᱤᱨᱟᱹᱣ ᱠᱟᱱᱟ ᱡᱤᱨᱟᱹᱣ ᱫᱚ ᱾
ᱚᱸ ᱟᱫᱚ ᱤᱥᱠᱩᱞ ᱴᱟᱭᱤᱢ ᱠᱚᱫᱚ ᱛᱤᱱ ᱚᱠᱛᱮ?
ᱤᱥᱠᱩᱞ ᱴᱟᱭᱤᱢ ᱫᱚ ᱮᱠᱷᱚᱱ ᱫᱚ ᱦᱟᱸᱜ ᱟᱞᱮᱭᱟᱜ ᱫᱚ ᱦᱟᱸᱜ ᱪᱷᱩᱴᱤ ᱫᱚ ᱪᱷᱩᱴᱤ ᱪᱟᱞᱟᱜ ᱠᱟᱱ ᱛᱟᱞᱮᱭᱟ ᱾ ᱦᱩᱸ ᱮᱠᱷᱚᱱ ᱫᱚ ᱱᱚᱜᱼᱚᱭ ᱦᱟᱸᱜ ᱡᱟᱦᱟᱸ ᱟᱸᱜ ᱩᱫᱽᱜᱟᱹᱨ ᱨᱮᱭᱟᱜ ᱪᱷᱩᱴᱤ ᱠᱚ ᱢᱮᱛᱟᱜ ᱠᱟᱱᱟ, ᱚᱱᱟ ᱫᱚ ᱟᱞᱮ ᱫᱚ ᱛᱟᱭᱚᱢ ᱧᱚᱜ ᱛᱮᱠᱚ ᱮᱢᱟ ᱞᱮᱭᱟ, ᱟᱫᱚ ᱚᱱᱟᱛᱮ ᱮᱠᱷᱚᱱ ᱫᱚ ᱥᱮᱥᱮᱱ ᱛᱷᱚᱲᱟ ᱚᱯᱷ ᱧᱚᱜ ᱜᱮᱛᱟᱞᱮᱭᱟ ᱾ ᱠᱤᱪᱷᱩ ᱫᱤᱱ ᱫᱚ ᱾
ᱦᱮᱸ ᱦᱮᱸ
ᱟᱫᱚ ᱚᱱᱟᱜᱤ ᱴᱩᱠ ᱴᱟᱠ ᱠᱟᱹᱢᱤ ᱵᱟᱲᱟ ᱦᱩᱭᱩᱜ ᱠᱟᱱᱟ ᱦᱮᱸ, ᱦᱟᱱᱛᱮ ᱱᱟᱛᱮ ᱡᱟᱜᱮ ᱪᱷᱩᱴᱤ ᱠᱚ ᱵᱟᱝ ᱧᱟᱢᱚᱜ ᱜᱮᱭᱟ ᱛᱚ ᱾
ᱦᱩᱸ ᱦᱩᱸ
ᱡᱟᱜᱮ ᱪᱷᱩᱴᱤ ᱧᱟᱢ ᱠᱟᱱᱛᱮ ᱦᱟᱱᱛᱮ ᱱᱛᱮ ᱛᱷᱚᱲᱟ ᱫᱟᱬᱟ ᱵᱟᱲᱟ ᱦᱚᱸ ᱦᱳᱭᱳᱜ ᱠᱟᱱᱟ ᱾
ᱦᱩᱸ ᱦᱩᱸ ᱟᱪᱪᱷᱟ ᱠᱟᱹᱴᱤᱡ ᱟᱪᱪᱷᱟ ᱚᱱᱟ ᱠᱟᱨᱭᱟ ᱮᱯ ᱨᱮᱭᱟᱜ ᱵᱟᱨᱮᱛᱮᱞᱤᱧ ᱱᱟᱥᱮ ᱠᱟᱜ ᱟᱵᱮᱱ ᱞᱤᱧ ᱠᱩᱞᱤ ᱞᱤᱧ ᱢᱮᱱᱮᱜ ᱵᱤᱱᱟ ᱾
ᱦᱮᱸ ᱦᱮᱸ ᱞᱟᱹᱭ ᱵᱮᱱ ᱾
ᱵᱤᱥᱚᱭᱴᱟ ᱫᱚ ᱱᱚᱝᱠᱟ ᱦᱳᱭᱱᱟ ᱡᱮ ᱯᱨᱚᱛᱷᱚᱢ ᱡᱟᱦᱟᱸᱭ ᱱᱟᱣᱟ ᱜᱮᱠᱚ ᱠᱷᱩᱞᱟᱹᱭᱮᱜᱼᱟ ᱥᱮ
ᱦᱩᱸ
ᱡᱚᱠᱷᱚᱱ ᱯᱨᱚᱛᱷᱚᱢ ᱫᱚ ᱱᱚᱭᱟ ᱴᱟᱥᱠ ᱯᱩᱨᱟᱹᱣ ᱞᱟᱹᱜᱤᱜ ᱫᱚ ᱚᱱᱟ ᱢᱤᱫᱴᱟᱝ ᱯᱟᱸᱪ ᱱᱟᱢᱵᱟᱨ ᱵᱟᱭ ᱫᱮᱠᱷᱟᱣ ᱫᱟ
ᱦᱮᱸ ᱦᱚᱸ ᱦᱚᱸ
ᱚᱸᱜ ᱛᱟᱨᱯᱚᱨ ᱚᱱᱟ ᱢᱩᱪᱟᱹᱫ ᱫᱮᱞᱟ ᱛᱮᱞᱤ ᱚᱱᱮ ᱪᱟᱨ ᱜᱟᱱ ᱵᱮᱱ ᱠᱚᱢᱯᱞᱤᱴ ᱠᱮᱫᱟ
ᱦᱩᱸ
ᱛᱟᱯᱚᱨ ᱟᱵᱟᱨ ᱵᱮᱱ ᱯᱷᱳᱱ ᱞᱮᱱᱠᱷᱟᱡ ᱛᱚᱠᱷᱚᱱ ᱢᱟ ᱯᱟᱸᱪ ᱡᱟᱜᱟ ᱨᱮ ᱫᱚᱥ ᱨᱟᱠᱟᱵᱚᱜ ᱠᱟᱱᱟ ᱥᱮ ᱵᱟᱝ
ᱦᱮᱸ ᱦᱮᱸ ᱟᱫᱚ ᱚᱱᱟ ᱫᱚ ᱴᱟᱠᱥ ᱠᱚ ᱵᱟᱹᱲᱛᱤ ᱤᱫᱤᱭᱮᱫᱟ ᱾
ᱚᱸ ᱟᱨ ᱱᱚᱣᱟ ᱨᱮᱱᱟᱜ ᱯᱮᱢᱮᱱᱴ ᱫᱚ ᱯᱷᱮᱨ ᱪᱮᱜ ᱞᱮᱠᱟᱱᱟ?
ᱟᱫᱚ ᱱᱚᱣᱟ ᱫᱚ ᱦᱟᱸᱜ ᱟᱸᱜ ᱢᱤᱴᱤᱝ ᱦᱟᱸᱜ ᱵᱟᱵᱮᱱ ᱡᱚᱭᱮᱱ ᱠᱟᱜ ᱠᱷᱟᱡ ᱦᱟᱸ ᱢᱚᱴᱟᱢᱩᱴᱤ ᱟᱸᱢ ᱫᱤᱱᱟᱹᱢ ᱜᱤ ᱢᱤᱴᱤᱝ ᱫᱚ ᱚᱸ ᱦᱩᱭ ᱵᱟᱲᱟᱜ ᱠᱟᱱ ᱜᱮᱭᱟ ᱟᱫᱚ ᱱᱚᱣᱟ ᱫᱚ ᱦᱟᱸᱜ ᱮᱠᱥᱚ ᱟᱥᱤ ᱢᱤᱱᱤᱴ ᱨᱮᱭᱟᱜ ᱮᱞᱚᱴᱢᱮᱱᱴ ᱠᱟᱱᱟ ᱛᱚ ᱯᱨᱚᱛᱷᱚᱢ ᱨᱮᱫᱚ ᱟᱫᱚ ᱱᱤᱭᱟᱹ ᱫᱚ ᱦᱟᱸᱜ ᱡᱩᱫᱤ ᱤᱱᱠᱟᱢᱤᱝ ᱠᱚᱞ ᱵᱮᱱ ᱠᱚᱨᱟᱣᱟ ᱟᱸᱜ ᱛᱟᱦᱚᱞᱮ ᱫᱚ ᱟᱵᱮᱱ ᱴᱷᱮᱱ ᱢᱤᱱᱤᱴ ᱨᱮ ᱟᱴ ᱴᱟᱠᱟ ᱜᱟᱱ ᱠᱟᱛᱮᱫ ᱠᱚ ᱮᱢᱟᱵᱮᱱᱟ ᱟᱨ ᱡᱩᱫᱤ ᱟᱵᱮᱱ ᱡᱟᱦᱟᱸᱭ ᱵᱮᱱ ᱯᱷᱳᱱ ᱟᱠᱚᱣᱟ ᱟᱵᱮᱱ ᱡᱩᱫᱤ ᱟᱣᱩᱴ ᱜᱳᱭᱤᱝ ᱵᱮᱱ ᱠᱚᱨᱟᱣᱟ
ᱦᱮᱸ
ᱢᱤᱞᱟᱹᱣ ᱠᱟᱛᱮᱫ ᱮᱠᱥᱚ ᱟᱥᱤ ᱢᱤᱱᱤᱴ ᱨᱮᱭᱟᱜ ᱤᱭᱟᱹ ᱯᱨᱚᱡᱮᱠᱴ ᱠᱟᱱᱟ ᱯᱨᱚᱛᱷᱚᱢ ᱫᱚ ᱾
ᱦᱮᱸ
ᱟᱫᱚ ᱮᱠᱥᱚ ᱟᱥᱤ ᱢᱤᱱᱤᱴ ᱵᱮᱱ ᱯᱩ ᱯᱩᱨᱟᱹᱣ ᱞᱮᱠᱷᱟᱱ ᱟᱨᱚ ᱦᱚᱭᱛᱚ ᱮᱴᱟᱜ ᱠᱟᱹᱢᱤ ᱨᱮ ᱟᱵᱮᱱ ᱠᱚ ᱵᱚᱦᱟᱞ ᱵᱮᱱᱟ ᱾
ᱟᱨ ᱥᱮᱴᱟ ᱢᱟ ᱟᱪᱪᱷᱟ ᱞᱤᱧ ᱵᱩᱡᱽ ᱠᱮᱜ ᱟ ᱛᱚᱠᱷᱚᱱ ᱟᱨᱠᱤ ᱚᱱᱟ ᱟᱴ ᱫᱚ ᱚᱱᱟ ᱱᱤᱛᱚᱜ ᱢᱟ ᱫᱚᱥ ᱟᱞᱤᱧᱟ ᱨᱟᱠᱟᱵᱚᱜ ᱠᱟᱱᱟ ᱱᱟᱥᱮ ᱱᱚᱝᱠᱟ ᱟᱨᱠᱤ ᱛᱤᱱᱟᱹᱜ ᱜᱟᱱ ᱯᱩᱨᱟᱹᱣ ᱞᱮᱠᱷᱟᱡ ᱢᱤᱫᱥᱚ ᱟᱹᱥᱤ ᱢᱤᱱᱤᱴ ᱦᱩᱭᱩᱜᱚᱜᱼᱟ ᱥᱮ
ᱢᱚᱴᱟᱢᱩᱴᱤ ᱟᱵᱮᱱ ᱫᱚ ᱦᱟᱸᱜ ᱟᱣᱩᱴ ᱜᱳᱭᱤᱝ ᱫᱚ ᱛᱤᱨᱤᱥᱴᱤ ᱠᱚᱞ ᱜᱮᱵᱮᱱ ᱧᱟᱢᱟ ᱾
ᱦᱮᱸ
ᱛᱤᱨᱤᱥᱴᱤ ᱠᱚᱞ ᱵᱮᱱ ᱧᱟᱢᱟ ᱮᱵᱟᱨ ᱛᱤᱨᱤᱥᱴᱤ ᱢᱚᱫᱽᱫᱷᱮ ᱦᱚᱭᱛᱳ ᱢᱤᱫᱴᱮᱱ ᱵᱟᱨᱭᱟ ᱨᱤᱡᱮᱠᱴᱚᱜᱼᱟ ᱾ ᱦᱮᱸ ᱚᱱᱟ ᱫᱚ ᱦᱚᱭ ᱛᱚ ᱱᱮᱴᱳᱣᱟᱨᱠ ᱤᱥᱩ ᱛᱮ ᱨᱤᱡᱮᱠᱴ ᱱᱟ ᱥᱮ ᱵᱮᱠᱜᱨᱟᱣᱩᱱᱰ ᱱᱚᱭᱮᱥ ᱵᱮᱥᱤ ᱢᱮᱱᱟᱜᱼᱟ ᱚᱱᱟ ᱛᱮ ᱨᱤᱡᱮᱠᱴᱱᱟ ᱦᱮᱸ ᱟᱫᱚ ᱟᱵᱮᱱ ᱫᱚ ᱚᱱᱟ ᱟᱣᱩᱴ ᱜᱳᱭᱤᱝ ᱡᱟᱦᱟᱸ ᱛᱤᱨᱤᱥᱴᱤ ᱚᱱᱟ ᱛᱤᱨᱤᱥᱴᱤ ᱵᱮᱱ ᱧᱟᱢᱟ ᱟᱨ ᱤᱱᱠᱟᱢᱤᱝ ᱡᱟ ᱦᱟᱡᱩᱜ ᱛᱟᱵᱮᱱᱟ ᱵᱷᱟᱱᱟᱨ ᱢᱮᱥᱟᱞ ᱠᱟᱛᱮᱜ ᱟᱫᱚ ᱮᱠᱥᱚ ᱟᱥᱤ ᱢᱤᱱᱤᱴ ᱵᱮᱱ ᱨᱚᱯᱚᱲ ᱫᱟᱲᱮᱭᱟᱜᱼᱟ
ᱦᱚᱸ
ᱚᱱᱟᱜᱮ ᱴᱟᱠᱥ ᱫᱚ ᱟᱫᱚ ᱟᱵᱮᱱ ᱫᱚ ᱛᱤᱥ ᱠᱷᱚᱡ ᱠᱟᱹᱢᱤ ᱫᱚᱵᱮᱱ ᱮᱦᱚᱵ ᱠᱟᱜ ᱛᱮ
ᱟᱹᱞᱤᱧᱟ ᱱᱚᱝᱠᱟ ᱛᱮᱭᱤᱥ ᱛᱟᱹᱨᱤᱠᱷ ᱞᱤᱧ ᱨᱮᱡᱤᱥ ᱴᱮᱥᱚᱱ ᱞᱮᱫᱟ ᱟᱫᱚ ᱛᱮᱭᱤᱥ ᱛᱟᱹᱨᱤᱠᱷ ᱠᱷᱚᱱ ᱱᱚᱝᱠᱟ ᱮᱠ ᱫᱩ ᱛᱟᱹᱨᱤᱠᱷ ᱠᱷᱚᱱ ᱢᱚᱱᱮ ᱠᱟᱜ ᱵᱮᱱ
ᱦᱚ ᱟᱫᱚ ᱠᱟᱹᱢᱤ ᱫᱚ ᱦᱟᱸᱜ ᱞᱮᱛᱟᱲ ᱜᱮ ᱫᱚᱦᱚᱭ ᱵᱮᱱ ᱪᱮᱫᱟᱜ ᱥᱮ ᱦᱟᱸᱜ ᱟᱨ ᱱᱤᱭᱟᱹ ᱠᱟᱹᱢᱤ ᱛᱚ ᱢᱤᱫᱴᱟᱝ ᱴᱟᱭᱤᱢ ᱵᱮᱥᱤᱥ ᱠᱟᱹᱢᱤ ᱠᱟᱱᱟ ᱦᱚᱸ ᱟᱨ ᱢᱤᱫᱴᱟᱝ ᱠᱟᱹᱢᱤ ᱪᱮᱛᱟᱱ ᱟᱨ ᱢᱤᱫᱴᱟᱝ ᱠᱟᱹᱢᱤ ᱟ ᱤᱭᱟᱹ ᱢᱮᱱᱟᱜᱼᱟ ᱛᱟᱦᱮᱫ ᱢᱮᱱᱟᱜᱼᱟ ᱟᱫᱚ ᱚᱱᱟ ᱛᱮᱠᱚ ᱞᱟᱹᱭᱫᱟ ᱡᱮ ᱚᱠᱛᱚ ᱛᱟᱦᱮᱸᱱ ᱨᱮᱜᱮ ᱠᱟᱹᱢᱤ ᱱᱚᱣᱟ ᱯᱩᱨᱟᱹᱣ ᱫᱚ ᱴᱷᱤᱠᱟ ᱟᱨ ᱵᱟᱝᱠᱷᱟᱱ ᱦᱚᱭᱛᱚ ᱚᱱᱠᱟ ᱚᱥᱩᱵᱤᱫᱷᱟ ᱦᱩᱭ ᱞᱮᱱᱠᱷᱟᱱ ᱥᱮ ᱵᱮᱥᱤ ᱚᱠᱛᱚ ᱵᱮᱱ ᱞᱟᱜᱟᱣ ᱠᱷᱟᱱ ᱴᱟᱠᱥ ᱠᱚᱢᱯᱞᱤᱴ ᱛᱟᱦᱚᱞᱮ ᱦᱚ ᱛᱚ ᱴᱟᱠᱥ ᱩᱭᱰᱨᱚ ᱦᱚᱸᱠᱚ ᱩᱭᱰᱨᱚ ᱫᱟᱲᱮᱭᱟ ᱛᱟᱵᱮᱱᱟ
ᱦᱩ
ᱟᱫᱚ ᱦᱟᱸᱜ ᱠᱟᱹᱢᱤᱭ ᱵᱮᱱ ᱟᱵᱮᱱ ᱞᱮᱛᱟᱲ ᱜᱮ ᱠᱟᱹᱢᱤ ᱤᱫᱤ ᱵᱮᱱ ᱯᱮᱢᱮᱱᱴ ᱨᱮᱭᱟᱜ ᱫᱚ ᱠᱱᱳ ᱨᱚᱠᱚᱢ ᱥᱚᱢᱚᱥᱥᱟ ᱟᱯᱟᱛᱚᱛᱚ ᱟᱹᱞᱤᱧ ᱡᱟᱦᱟᱸ ᱛᱤᱱᱟᱹᱜ ᱫᱤᱱ ᱞᱤᱧ ᱠᱟᱹᱢᱤ ᱠᱮᱫᱟ ᱠᱳᱱᱳ ᱨᱚᱠᱚᱢ ᱮᱴᱠᱮᱴᱚᱬᱮ ᱵᱟᱟᱹᱞᱤᱧ ᱟᱹᱭᱠᱟᱹᱣ ᱟᱠᱟᱫᱟ
ᱟᱵᱤᱱ ᱫᱚ ᱢᱤᱫᱽ ᱥᱟᱭᱛᱮ ᱵᱤᱱ ᱠᱚᱢᱯᱞᱤᱴ ᱠᱮᱫᱟ ᱥᱮ
ᱦᱮᱸ ᱦᱮᱸ ᱚᱱᱟ ᱢᱚᱴᱟᱢᱩᱴᱤ ᱫᱚ ᱚᱱᱟ ᱫᱚ ᱦᱟᱸᱜ ᱠᱚᱢᱯᱞᱤᱴ ᱦᱤᱡᱩᱜ ᱠᱟᱱ ᱛᱟᱹᱞᱤᱧᱟ
ᱟᱨ ᱢᱮᱱ ᱠᱟᱛᱷᱟ ᱦᱩᱭᱩᱜ ᱠᱟᱱᱟ ᱪᱮᱫ ᱞᱮᱠᱟ ᱟᱫᱷᱚᱢ ᱦᱟᱜ ᱠᱚᱭᱮᱠ ᱦᱚᱲᱟᱜ ᱞᱤᱧ ᱧᱮᱞ ᱞᱮᱫᱟ ᱱᱚᱝᱠᱟ ᱛᱤᱨᱤᱥ ᱢᱤᱱᱤᱴ ᱤᱭᱟᱹ ᱱᱚᱝᱠᱟ ᱛᱤᱨᱤᱥ ᱚᱱᱟ ᱨᱟᱠᱟᱵᱚᱜ ᱠᱟᱱᱟ ᱥᱮ ᱟᱫᱚ ᱟᱹᱞᱤᱧ ᱫᱚᱞᱤᱧ ᱢᱮᱱᱫᱟ ᱰᱟᱭᱨᱮᱴ ᱛᱤᱨᱤᱥ ᱛᱤᱨᱤᱥ ᱨᱮ ᱦᱩᱭᱩᱜ ᱠᱟᱛᱮ ᱦᱤᱡᱩᱜᱚᱜ ᱠᱟᱱᱟ ᱥᱮ ᱪᱮᱫ ᱢᱤᱫᱴᱟᱝ ᱢᱤᱫᱴᱟᱝ ᱠᱚᱢᱯᱞᱤᱴ ᱠᱟᱛᱮᱫ
ᱵᱟᱝ ᱵᱟᱝ ᱚᱱᱠᱟ ᱫᱚ ᱵᱟᱝ ᱟᱵᱮᱱ ᱦᱱᱟᱜ ᱯᱷᱳᱱ ᱠᱚᱵᱮᱱ ᱟᱵᱮᱱ ᱦᱚᱸ ᱟᱵᱮᱱ ᱚᱸᱰᱮ ᱵᱮᱱ ᱧᱮᱞ ᱧᱟᱢᱟ ᱦᱩᱸ ᱟᱵᱮᱱ ᱠᱚ ᱯᱷᱳᱱ ᱵᱮᱱᱟ ᱟᱵᱮᱱ ᱦᱚᱸ ᱢᱟᱡᱷᱮ ᱢᱟᱡᱷᱮ ᱯᱷᱱ ᱦᱚᱪᱚ ᱠᱚᱵᱮᱱ ᱡᱟᱦᱟᱸᱭ ᱥᱩᱫᱷᱩ ᱟᱵᱮᱱ ᱫᱚ ᱟᱞᱚᱵᱮᱱ ᱯᱷᱳᱱ ᱟᱠᱚᱣᱟ ᱦᱮᱸ ᱱᱚᱜ ᱚᱚᱭ ᱡᱮ ᱟᱞᱤᱧ ᱵᱮᱱ ᱯᱷᱳᱱᱟᱫ ᱞᱤᱧᱟᱹ ᱟᱵᱮᱱ ᱦᱚᱸ ᱡᱟᱦᱟᱸᱭ ᱚᱱᱠᱟ ᱱᱟᱢᱵᱟᱨ ᱮᱢᱟ ᱠᱚᱵᱮᱱ ᱥᱮ ᱜᱨᱩᱨᱩᱯ ᱨᱮ ᱱᱟᱢᱵᱟᱨ ᱮᱢᱟᱭ ᱵᱮᱱ ᱟᱨ ᱯᱷᱳᱱ ᱢᱮᱛᱟᱭ ᱵᱮᱱ ᱟᱵᱟᱨ ᱱᱚᱝᱠᱟ ᱦᱚᱸ ᱦᱩᱭᱩᱜᱼᱟ ᱡᱮ ᱟᱵᱮᱱ ᱡᱟᱦᱟᱸᱭ ᱵᱮᱱ ᱯᱷᱳᱱᱫᱮᱭᱟ ᱜᱷᱩᱨᱤᱭᱟ ᱟᱵᱟᱨ ᱩᱱᱤ ᱟᱵᱮᱱ ᱯᱷᱳᱱ ᱵᱮᱱ ᱢᱮ ᱢᱮᱛᱟ ᱫᱮᱭᱟ ᱚᱱᱟ ᱦᱚᱸ ᱦᱩᱭᱩᱜ ᱜᱮᱭᱟ ᱦᱚᱸ ᱟᱫᱚ ᱚᱱᱠᱟ ᱠᱟᱛᱮ ᱮᱠᱥᱚ ᱟᱥᱤ ᱢᱤᱱᱤᱴ ᱠᱚᱢᱯᱞᱤᱴ ᱛᱟᱵᱚᱱ ᱵᱮᱱ ᱞᱟᱦᱟ ᱫᱚ
ᱦᱚᱸ ᱟᱨ ᱚᱱᱟ ᱴᱟᱥ ᱡᱚᱛᱚ ᱠᱷᱚᱱ ᱵᱟᱵᱮᱱ ᱠᱚᱢᱯᱤᱴᱟ ᱛᱚᱛᱚᱠᱷᱚᱱ ᱚᱱᱟ ᱤᱭᱟᱹ ᱦᱚᱸ ᱢᱟᱫᱷᱮᱨᱮ ᱵᱟᱭ ᱫᱮᱠᱷᱟᱣᱟ ᱥᱮ ᱫᱤᱭᱮ ᱛᱤᱱᱟᱹᱜ ᱵᱮᱱ ᱤᱱᱠᱟᱢ ᱠᱮᱫᱟ ᱚᱱᱟ ᱦᱚᱸ ᱢᱟᱛᱨᱚ ᱵᱟᱭ ᱫᱮᱠᱟᱷᱟᱣ ᱠᱮᱫᱟ
ᱚᱱᱟ ᱫᱚᱭ ᱫᱮᱠᱷᱟᱣ ᱜᱮᱭᱟ ᱟᱵᱮᱱ ᱡᱩᱫᱤ ᱱᱚᱜᱼᱚᱭ ᱦᱳᱭ ᱳᱭᱛᱚ ᱯᱮᱭᱟ ᱵᱮᱱ ᱦᱚᱸ ᱠᱚᱢᱯᱤᱞᱤᱴ ᱟᱠᱟᱫᱟ ᱥᱮ ᱯᱩᱱᱭᱟ ᱵᱮᱱ ᱠᱚᱢᱯᱤᱞᱤᱴ ᱠᱟᱫᱟ ᱟᱫᱚ ᱟᱵᱮᱱ ᱫᱚ ᱡᱚᱠᱷᱚᱱ ᱜᱮ ᱚᱱᱟ ᱵᱮᱝᱠ ᱮᱠᱟᱣᱩᱱᱴ ᱰᱤᱴᱮᱞᱥ ᱵᱮᱱ ᱵᱷᱮᱨᱤᱯᱷᱟᱭᱟ
ᱦᱮᱸ
ᱠᱷᱚᱱ ᱜᱮ ᱟᱵᱮᱱ ᱫᱚ ᱢᱚᱴᱟᱢᱩᱴᱤ ᱯᱮᱢᱮᱱᱴ ᱵᱚᱞᱚᱜ ᱫᱚ ᱮᱠᱫᱚᱢ ᱮᱦᱚᱵᱚᱜ ᱛᱟᱵᱮᱱᱟ
ᱦᱮᱸ
ᱦᱚᱸ ᱟᱵᱮᱱ ᱫᱚ ᱱᱚᱝᱠᱟ ᱫᱚ ᱵᱟᱝ ᱡᱮ ᱮᱠᱥᱚ ᱟᱥᱤ ᱢᱤᱱᱤᱱ ᱵᱮᱱ ᱯᱩᱨᱟᱹᱣᱟ ᱛᱟᱨᱯᱚᱨ ᱯᱮᱢᱮᱱᱴ ᱵᱚᱞᱚᱜ ᱛᱟᱵᱮᱱᱟ ᱟᱵᱮᱱ ᱫᱚ ᱵᱟᱨᱭᱟ ᱯᱮᱭᱟ ᱵᱮᱱ ᱨᱮᱠᱚᱨᱰᱤᱝ ᱞᱮᱠᱷᱟᱱ ᱦᱚᱸ ᱯᱮᱢᱮᱱᱴ ᱵᱚᱞᱚᱜ ᱫᱚ ᱮᱦᱚᱵᱚᱜ ᱛᱟᱵᱮᱱᱟ ᱦᱳᱭᱛᱚ ᱛᱮᱦᱮᱧ ᱵᱚᱞᱚᱭᱮᱱ ᱛᱟᱵᱮᱱᱟ ᱯᱟᱸᱪᱴᱤ ᱦᱚᱸ ᱵᱟᱨ ᱯᱮ ᱫᱤᱱ ᱯᱚᱨ ᱦᱚᱭᱛᱳ ᱟᱵᱟᱨ ᱵᱮᱱ ᱨᱮᱠᱚᱰᱤᱝ ᱠᱮᱫᱟ ᱯᱮᱭᱟ ᱵᱟᱨ ᱯᱮ ᱫᱤᱱ ᱯᱚᱨ ᱦᱚᱭᱛᱚ ᱯᱮᱭᱟ ᱨᱮᱭᱟᱜ ᱵᱚᱞᱚᱭᱮᱱ ᱱᱚᱜ ᱱᱚᱝᱠᱟ ᱢᱤᱫ ᱫᱷᱟᱣ ᱨᱮᱫᱚ ᱵᱟᱝ ᱵᱚᱞᱚᱜ ᱨᱮᱦᱚᱸ ᱫᱷᱟᱯᱮ ᱫᱷᱟᱯᱮ ᱵᱚᱞᱚᱜ ᱠᱟᱱᱟ
ᱚ ᱟᱫᱚ ᱟᱹᱣᱨᱤ ᱯᱩᱨᱟᱹᱣ ᱨᱮᱦᱚᱸ ᱚᱱᱛᱚᱛᱚ ᱵᱚᱞᱚᱜ ᱜᱮᱭᱟ ᱟᱫᱚ ᱧᱮᱞᱚᱜ ᱜᱮᱭᱟ ᱥᱮ
ᱦᱮᱸ ᱧᱮᱞ ᱫᱚ ᱧᱮᱞᱚᱜ ᱜᱮᱭᱟ ᱟᱫᱚ ᱚᱱᱮ ᱮᱠᱟᱣᱩᱱᱴ ᱵᱷᱮᱨᱤᱯᱷᱟᱭ ᱦᱩᱭᱩᱜ ᱛᱟᱵᱚᱱᱟ ᱞᱟᱦᱟᱜ ᱩᱱᱠᱩ ᱡᱮ ᱪᱮᱫ ᱮᱠᱟᱣᱩᱱᱴ ᱨᱮᱠᱚ ᱠᱩᱞ ᱵᱮᱱᱟ ᱚᱱᱟ ᱮᱠᱟᱣᱩᱱᱴ ᱛᱚ ᱟᱵᱮᱱ ᱚᱱᱟ ᱰᱤᱴᱮᱞᱥ ᱛᱚ ᱮᱢ ᱦᱳᱭᱳᱜ ᱛᱟᱵᱮᱱᱟ
ᱦᱩᱸ
ᱚᱱᱟᱜᱮ ᱠᱟᱛᱷᱟ ᱫᱚ
ᱟᱫᱚ ᱟᱹᱞᱤᱧ ᱦᱚᱸ ᱠᱩᱞᱤ ᱞᱤᱧ ᱢᱮᱱᱮᱫᱼᱟ ᱟᱫᱚ ᱟᱹᱞᱤᱧ ᱱᱚᱣᱟ ᱨᱮᱜᱮ ᱟᱫᱚᱞᱤᱧ ᱢᱮᱱᱫᱟ ᱱᱚᱣᱟ ᱜᱮᱛᱟᱞᱮ ᱱᱚᱣᱟ ᱫᱚᱩᱯᱟᱹᱨᱭᱟ ᱵᱟᱨᱮᱜᱮ ᱠᱷᱟᱹᱞᱤ ᱜᱟᱢᱟᱨᱟᱣ ᱞᱮᱱ
ᱦᱮᱸ ᱱᱚᱣᱟ ᱦᱚᱸ ᱱᱚᱣᱟ ᱦᱚᱸ ᱴᱚᱯᱤᱠ ᱠᱟᱱ ᱜᱮᱭᱟ᱾ ᱵᱟᱝ ᱫᱚ ᱵᱟᱝ ᱱᱤᱭᱟᱹ ᱨᱮᱭᱟᱜ ᱦᱚᱸᱛᱚ ᱜᱟᱞᱢᱟᱨᱟᱣ ᱫᱚ ᱡᱟᱦᱟᱸ ᱵᱟᱝ ᱡᱟᱦᱟᱸᱭ ᱫᱚ ᱠᱚᱨᱟᱣ ᱩᱪᱤᱛ ᱜᱮ ᱦᱭᱛᱳ ᱮᱢᱚᱱ ᱦᱚᱸ ᱦᱩᱭ ᱫᱟᱲᱭᱟᱜᱼᱟ ᱦᱭᱛᱚ ᱵᱚᱱ ᱵᱟᱲᱟᱭ ᱜᱮᱭᱟ᱾ ᱮᱱᱛᱮ ᱨᱮᱦᱚᱸ ᱱᱤᱭᱟᱹ ᱢᱤᱫᱴᱮᱱ ᱜᱟᱞᱢᱟᱨᱟᱣ ᱞᱮᱠᱟ ᱛᱮᱞᱟᱝ ᱜᱟᱞᱢᱟᱨᱟᱣ ᱠᱮᱫᱟ ᱦᱮᱸ᱾ ᱟᱨ ᱡᱟᱦᱟᱱᱟᱜ ᱡᱩᱫᱤ ᱚᱱᱠᱟ ᱨᱮᱠᱚᱨᱰᱤᱝ ᱛᱮ ᱮᱴᱠᱮᱴᱚᱬᱮ ᱦᱩᱭᱩᱜᱼᱟ ᱛᱟᱦᱚᱞᱮ ᱚᱱᱟ ᱢᱟᱚᱛ ᱥᱟᱯᱳᱨᱴ ᱥᱮᱥᱮᱱ ᱟ ᱫᱤᱱᱟᱹᱢ ᱫᱤᱱ ᱜᱮ ᱥᱝᱜᱟᱹᱲ ᱵᱮᱲᱟ ᱥᱮ ᱟᱨ ᱱᱚᱝᱠᱟ ᱛᱤᱠᱤᱱ ᱵᱮᱲᱟ ᱦᱚᱸ ᱦᱩᱭᱩᱜ ᱠᱟᱱ ᱜᱮᱭᱟ ᱥᱟᱛᱴᱟ ᱥᱚᱢᱚᱭ ᱯᱨᱚᱛᱛᱮᱠ ᱫᱤᱱ ᱜᱮ ᱢᱚᱴᱟᱢᱩᱴᱤ ᱟᱫᱷᱟ ᱜᱷᱚᱱᱴᱟ ᱠᱟᱛᱮᱜ ᱥᱟᱯᱳᱴ ᱥᱮᱥᱚᱱ ᱜᱩᱜᱩᱞ ᱢᱤᱴ ᱨᱮ ᱢᱤᱴᱤᱝ ᱦᱩᱭᱩᱜ ᱠᱟᱱ
ᱦᱮᱸ ᱟᱹᱞᱤᱧ ᱦᱚᱸ ᱢᱤᱫ ᱫᱤᱱ ᱢᱤᱴᱤᱝ ᱞᱤᱧ ᱮᱴᱮᱱᱰ ᱞᱮᱜᱼᱟ ᱟᱫᱚ ᱟᱹᱞᱤᱧᱟᱜ ᱩᱱ ᱡᱚᱠᱷᱚᱱ ᱛᱤᱞᱟᱹᱱ ᱫᱚ ᱟᱨᱠᱤ ᱱᱮᱴᱣᱟᱨᱠ ᱦᱚᱸ ᱟᱹᱰᱤ ᱯᱨᱚᱵᱞᱮᱢᱮ ᱮᱢᱮᱫ ᱠᱟᱱ ᱛᱟᱹᱞᱤᱧᱟ ᱛᱟᱦᱮᱱᱟ ᱟᱨ ᱟᱹᱞᱤᱧ ᱦᱚᱸ ᱵᱟᱦᱨᱮ ᱫᱤᱥᱚᱢ ᱨᱮ ᱵᱟᱡᱟᱨ ᱠᱟᱹᱢᱤ ᱨᱮᱞᱤᱧ ᱛᱟᱦᱮᱸ ᱠᱟᱱᱟ ᱥᱮ ᱟᱹᱞᱤᱧ ᱦᱚᱸ ᱱᱚᱝᱠᱟ ᱥᱟᱛ ᱴᱟ ᱠᱷᱟᱲᱤᱡ ᱢᱟ ᱟᱹᱞᱤᱧ ᱦᱚᱸ ᱵᱮᱥᱛᱚ ᱜᱮᱞᱤᱧ ᱛᱟᱦᱮᱱ ᱠᱟᱱ ᱛᱟᱦᱮᱱᱟ ᱥᱮ ᱚᱱᱟᱛᱮ ᱥᱮᱨᱚᱠᱚᱢ ᱟᱨᱠᱤ ᱢᱤᱫᱴᱤᱱ ᱵᱟᱹᱞᱤᱧ ᱮᱴᱮᱱ ᱫᱟᱲᱮᱭ ᱠᱟᱱ
ᱦᱮᱸ ᱟᱫᱚ ᱱᱤᱭᱟᱹ ᱫᱚ ᱡᱟᱦᱟᱸ ᱠᱟᱹᱢᱤ ᱠᱟᱱᱟ ᱱᱤᱭᱟᱹ ᱫᱚ ᱥᱚᱢᱯᱩᱨᱱᱚ ᱮᱠᱫᱚᱢ ᱱᱮᱴᱣᱟᱨᱠ ᱪᱮᱛᱟᱱ ᱨᱮᱜᱮ ᱠᱟᱹᱢᱤ ᱠᱟᱱᱟ ᱛᱚ ᱟᱫᱚ ᱚᱱᱟᱛᱮ ᱤᱱᱴᱟᱨᱱᱮᱴ ᱥᱯᱤᱰ ᱫᱚ ᱮᱠᱫᱚᱢ ᱮᱸ ᱪᱷᱟᱠᱟᱪᱷᱟᱠ ᱡᱟᱛᱮ ᱤᱥᱯᱤᱰ ᱛᱟᱦᱮᱱ ᱢᱟ ᱛᱚᱵᱮ ᱟᱹᱱᱤᱡ ᱜᱮ ᱢᱚᱸᱡᱽᱛᱮ ᱟᱹᱰᱤ ᱱᱟᱯᱟᱭ ᱛᱮ ᱠᱟᱹᱢᱤ ᱫᱚ ᱠᱚᱨᱟᱣ ᱜᱟᱱᱚᱜ ᱟ᱾
ᱦᱩᱸ
ᱟᱫᱚ ᱵᱟᱨᱦᱮ ᱨᱮᱵᱮᱱ ᱞᱟᱹᱭ ᱮᱫᱟ ᱵᱟᱨᱦᱮ ᱨᱮᱫᱚ ᱪᱮᱫ ᱞᱮᱠᱟᱱᱟᱜ ᱵᱮᱱ ᱠᱟᱹᱢᱤ ᱜᱮᱭᱟ ᱡᱟᱦᱟᱱᱟᱜ ᱪᱟᱹᱠᱨᱤ ᱵᱟᱹᱠᱨᱤ ᱵᱮᱱ ᱠᱚᱨᱟᱣ ᱜᱮᱭᱟ ᱥᱮ ᱮᱢᱱᱤ ᱜᱮ ᱠᱟᱢᱤ
ᱵᱟᱝ ᱥᱮ ᱱᱚᱣᱟ ᱟᱹᱞᱤᱧ ᱦᱚᱸ ᱱᱚᱣᱟ ᱵᱤᱞᱰᱤᱝ ᱠᱟᱹᱢᱤ ᱞᱤᱧ ᱪᱟᱞᱟᱣ ᱞᱮᱱᱟ ᱥᱮ
ᱦᱩᱸ ᱟᱪᱪᱷᱟ
ᱟᱫᱚ ᱚᱸᱰᱮ ᱠᱷᱚᱡ ᱫᱚ ᱨᱩᱣᱟᱹᱲ ᱦᱩᱭ ᱵᱟᱲᱟᱭᱮᱱᱟ ᱟᱫᱚ ᱱᱤᱛᱚᱜ ᱫᱚ ᱯᱟᱥᱮ ᱱᱚᱣᱟ ᱪᱟᱥ ᱮᱸ ᱟᱛᱩ ᱫᱤᱥᱚᱢ ᱨᱮ ᱱᱤᱛᱚᱜ ᱦᱩᱲᱩ ᱠᱚ ᱨᱚᱦᱚᱭ ᱦᱩᱭᱩᱜ-ᱟ ᱥᱮ᱾
ᱦᱮᱸ ᱚᱱᱟ ᱢᱟ ᱠᱟᱱ ᱜᱮᱭᱟ ᱦᱩᱲᱩ ᱠᱚ ᱵᱟᱝ ᱨᱚᱦᱚᱭ ᱞᱮᱠᱷᱟᱱ ᱦᱚᱸᱛᱚ ᱵᱟᱝ ᱦᱩᱭᱩᱜᱼᱟ᱾
ᱦᱩᱸ ᱦᱩᱲᱩ ᱠᱚᱞᱤᱧ ᱨᱚᱦᱚᱭᱮᱭᱟ ᱟᱨ ᱱᱤᱛᱚᱜ ᱚᱱᱟ ᱯᱩᱠᱷᱨᱤ ᱨᱮᱱ ᱟᱨᱠᱤ ᱦᱟᱹᱠᱩ ᱞᱤᱧ ᱟᱠᱷᱨᱤᱧ ᱠᱚᱣᱟ᱾
ᱟᱪᱪᱷᱟ ᱟᱯᱮ ᱚᱱᱛᱮ ᱯᱩᱠᱷᱨᱤ ᱨᱮ ᱦᱟᱠᱩ ᱯᱮ ᱪᱟᱥ ᱠᱚᱣᱟ᱾
ᱦᱮᱸ ᱟᱹᱞᱤᱧ ᱟᱹᱞᱤᱧ ᱟᱞᱮ ᱟᱛᱳ ᱨᱮᱱ ᱫᱚ ᱦᱚᱲ ᱵᱷᱤᱛᱨᱤ ᱫᱚ ᱟᱹᱞᱤᱧ ᱜᱮᱞᱤᱧ ᱪᱟᱥᱮᱫᱼᱟ᱾ ᱟᱨ ᱢᱤᱫ ᱵᱟᱨ ᱦᱚᱲ ᱢᱮᱱᱟᱜ ᱠᱚᱣᱟ ᱩᱱᱠᱩ ᱫᱚ ᱠᱮᱵᱚᱞ ᱱᱟᱣᱟ ᱟᱹᱞᱤᱧ ᱧᱮᱞ ᱧᱮᱞ ᱛᱮ ᱟᱨᱠᱤ ᱠᱚ ᱫᱷᱩᱨᱟᱹᱣ ᱠᱟᱱᱟ᱾ ᱟᱹᱞᱤᱧ ᱪᱤᱞᱤ ᱨᱩᱭ ᱢᱩᱨᱠᱟᱹ ᱛᱟᱯᱚᱨᱮ ᱠᱟᱛᱞᱟ ᱟᱢᱨᱤᱠᱟᱱ ᱵᱟᱴᱟ
ᱚᱸ ᱟᱫᱚ ᱱᱩᱠᱩ ᱨᱩᱭ ᱠᱟᱛᱞᱟ ᱫᱚ ᱪᱮᱫ ᱞᱮᱠᱟ ᱵᱟᱡᱟᱨ ᱫᱚᱨ ᱛᱮᱵᱮᱱ ᱟᱹᱠᱷᱨᱤᱧ ᱠᱚᱣᱟ ᱥᱮ ᱟᱲᱚᱛ ᱨᱮᱵᱮᱱ ᱮᱢ ᱩᱴᱩᱣ ᱠᱚᱣᱟ
ᱵᱟᱡᱟᱨ ᱫᱚᱨ ᱨᱮᱫᱚ ᱢᱮᱱᱠᱷᱟᱱ ᱫᱚ ᱦᱩᱭᱩᱜᱚᱜ ᱠᱟᱱᱟ ᱡᱮ ᱟᱵᱮᱱ ᱰᱷᱮᱨ ᱦᱟᱹᱠᱩ ᱡᱩᱫᱤ ᱵᱮᱱ ᱥᱟᱵ ᱞᱮᱠᱚ ᱠᱷᱟᱱ ᱫᱚ ᱟᱵᱮᱱ ᱫᱚ ᱵᱟᱡᱟᱨ ᱨᱮᱫᱚ ᱵᱟᱵᱮᱱ ᱟᱹᱠᱷᱨᱤᱧ ᱫᱟᱲᱮᱭᱟᱣᱟ ᱥᱮ
ᱦᱮᱸ ᱦᱩᱸ ᱦᱮᱸ ᱚᱱᱟᱢᱟ ᱠᱟᱱᱜᱮ
ᱱᱤᱛᱚᱜ ᱟᱵᱮᱱ ᱢᱤᱫ ᱫᱚᱢ ᱨᱮᱫᱚ ᱛᱷᱚᱲᱟ ᱫᱚ ᱵᱟᱵᱮᱱ ᱥᱟᱵ ᱠᱚᱣᱟ ᱥᱮ ᱱᱤᱛᱚᱜ ᱯᱩᱠᱷᱨᱤ ᱠᱷᱚᱱ ᱵᱮᱱ ᱥᱟᱵ ᱠᱚ ᱠᱷᱟᱱ ᱢᱤᱫ ᱫᱚᱢ ᱨᱮ ᱢᱤᱫᱴᱚᱱᱴᱟᱞ ᱰᱮᱲ ᱠᱱᱴᱟᱞ ᱫᱩ ᱫᱩ ᱠᱩᱱᱴᱮᱞ
ᱦᱩᱸ ᱟᱪᱪᱷᱟ ᱟᱯᱮ ᱚᱱᱛᱮ ᱫᱚ ᱛᱟᱦᱚᱞᱮ ᱱᱩᱠᱩ ᱨᱩᱭ ᱠᱟᱛᱞᱟ ᱫᱚ ᱪᱮᱫ ᱞᱮᱠᱟ ᱨᱮᱴ ᱧᱟᱢᱚᱜ ᱜᱮᱭᱟ?
ᱱᱤᱛᱚᱜ ᱱᱚᱣᱟ ᱫᱚ ᱦᱩᱭᱩᱜ ᱠᱟᱱᱟ ᱥᱟᱭᱤᱡ ᱩᱯᱩᱨ ᱨᱮ ᱟᱨ ᱵᱟᱡᱟᱨ ᱩᱯᱚᱨ ᱨᱮ᱾
ᱥᱟᱭ ᱟᱪᱪᱷᱟ ᱞᱟᱹᱴᱩ ᱦᱟᱹᱠᱩ ᱥᱟᱭᱤᱡᱽ ᱨᱮᱭᱟᱜ ᱨᱮᱴ ᱫᱚ ᱟᱞᱟᱫᱟ ᱜᱮᱭᱟ
ᱦᱮᱸ ᱞᱟᱹᱴᱩ ᱠᱚᱣᱟᱜ ᱫᱚ ᱫᱟᱢ ᱟᱞᱟᱫᱟ ᱜᱮᱭᱟ ᱠᱟᱹᱴᱤᱡ ᱠᱚᱣᱟᱜ ᱫᱚ ᱫᱟᱢ ᱟᱞᱟᱫᱟ ᱜᱮᱭᱟ᱾
ᱱᱚᱜᱼᱚᱭ ᱡᱮᱢᱱᱤ ᱢᱤᱫᱴᱮᱱ ᱢᱚᱴᱟᱢᱩᱴᱤ ᱵᱷᱟᱵᱮ ᱞᱟᱹᱭ ᱵᱮᱱ ᱟᱞᱮ